ᱦᱩᱸ ᱦᱩᱸ᱾ ᱟᱫᱚ ᱦᱟᱸᱜ ᱦᱚᱸᱜ-ᱚᱭ ᱞᱟᱝ ᱜᱟᱞᱢᱟᱨᱟᱣ ᱠᱟᱱ ᱛᱟᱦᱮᱱᱟ ᱦᱟᱸᱜ ᱟᱫᱚ ᱦᱟᱸᱜ ᱚᱱᱟ ᱜᱮ ᱜᱮᱞ ᱛᱮᱜᱮ ᱞᱟᱝ ᱜᱟᱞᱢᱟᱨᱟᱣ ᱤᱫᱤ ᱞᱮᱜᱮ ᱦᱟᱸᱜ ᱟᱫᱚ ᱟᱥᱛᱮ ᱟᱥᱛᱮ᱾ ᱛᱮ ᱦᱟᱱᱛᱮ ᱞᱟᱝ ᱧᱮᱞ ᱤᱫᱤᱭᱟ ᱦᱟᱸᱜ ᱦᱳᱭ, ᱟᱫᱚ ᱱᱚᱜ ᱱᱚᱣᱟ ᱟᱵᱽ ᱟᱵᱚ ᱱᱚᱣᱟ ᱴᱟᱜ ᱡᱟᱦᱟᱸ ᱵᱚᱱ ᱠᱚᱨᱟᱣᱮᱜ ᱠᱟᱱᱟ ᱦᱟᱸᱜ ᱱᱚᱣᱟ ᱠᱟᱹᱢᱤ᱾ ᱢᱮᱱᱠᱷᱟᱱ ᱱᱚᱣᱟ ᱨᱮ ᱱᱚᱣᱟ ᱛᱟᱞᱟ ᱨᱮᱦᱚᱸ ᱛᱷᱚᱲᱟᱧ ᱜᱟᱞᱢᱟᱨᱟᱣ ᱞᱮᱱ ᱜᱮᱞᱟᱝ ᱾ ᱫᱚᱢᱮ ᱜᱟᱱ ᱱᱚᱠᱟ ᱧᱮᱞᱚᱜ ᱠᱟᱱ ᱜᱮᱭᱟ ᱮ ᱫᱚᱢᱮ ᱜᱟᱱ ᱦᱚᱲ ᱦᱚᱸ ᱚᱱᱠᱟᱱ ᱢᱮᱱᱟᱜ ᱠᱚ ᱜᱮᱭᱟ ᱠᱚᱲᱟ ᱠᱩ ᱟᱵᱚ ᱨᱮᱱ ᱠᱩᱲᱤ ᱠᱚ ᱡᱟᱦᱟᱸᱭ ᱠᱚ ᱢᱮᱱᱟᱜ ᱵᱚᱱᱟ ᱡᱚᱛᱚ ᱠᱚᱜᱮ ᱾ ᱮ ᱱᱚᱝᱠᱟ ᱠᱚ ᱵᱚᱞᱚᱜ ᱠᱟᱱᱟ ᱛᱚ‌ ᱦᱟᱸᱜ ᱢᱮᱱᱮᱜ-ᱟ ᱟᱫᱚ ᱚᱠᱚᱭ ᱠᱩ ᱯᱷᱟᱠᱟ ᱢᱮᱱᱟᱜ ᱯᱮᱭᱟ ᱥᱮ, ᱟᱫᱚ ᱨᱤᱯᱞᱟᱭ ᱠᱮᱢ ᱵᱟᱲᱟ ᱦᱩᱭᱩᱜ ᱠᱟᱱᱟ ᱨᱚᱯᱚᱲ ᱦᱩᱭᱩᱜ ᱠᱟᱱᱟ ᱾ ᱟᱫᱚ ᱩᱱᱫᱚ ᱯᱚᱨᱮ ᱛᱮ ᱡᱚᱠᱷᱚᱱ ᱠᱚᱞ ᱦᱩᱭᱩᱜ ᱠᱟᱱᱟ ᱛᱚᱠᱷᱚᱱ ᱫᱚ ᱵᱟᱠᱚ ᱨᱤᱥᱤᱵᱽ ᱫᱟ ᱦᱮᱸ ᱥᱮ ᱾
ᱟᱪᱪᱷᱟ ᱟᱪᱪᱷᱟ ᱟᱪᱷᱟ᱾
ᱦᱮᱸ ᱟᱫᱚ ᱟᱫᱚ ᱚᱱᱮ ᱡᱟᱦᱟᱸ ᱠᱚᱞᱚᱜ ᱠᱟᱱᱟ ᱫᱚ ᱚᱱᱟ ᱫᱚ ᱦᱟᱸᱜ ᱵᱮᱠᱟᱨ ᱜᱮ ᱜᱤᱰᱤᱜ ᱠᱟᱱᱟ ᱾ ᱟᱫᱚ ᱚᱱᱠᱟ ᱫᱚ, ᱞᱟᱹᱠᱛᱤ ᱫᱚ ᱩᱪᱤᱛ ᱫᱚ ᱵᱟᱝ ᱠᱟᱱᱟ ᱦᱮᱸ ᱥᱮ ᱵᱟᱝ᱾
ᱦᱮᱸ ᱦᱮᱸ ᱱᱚᱜ-ᱚᱭ ᱱᱟ ᱠᱤᱪᱷᱩ ᱦᱮᱸ ᱞᱟᱦᱟ ᱨᱮ, ᱠᱤᱪᱷᱩ ᱢᱤᱜᱴᱟᱝ ᱚ ᱨᱩ ᱮ ᱠᱚᱞ ᱦᱩᱭ ᱱᱟ ᱟᱫᱚ ᱴᱷᱤᱠ ᱜᱮᱭᱟ ᱞᱟᱹᱭ ᱠᱮᱜ ᱛᱩᱞᱟᱹ ᱣᱟᱹᱧ, ᱟᱫᱚ ᱴᱷᱤᱠ ᱜᱮᱭᱟ ᱛᱩᱞᱟᱹᱣᱮᱜ-ᱟ ᱟᱫᱚ ᱠᱤᱪᱷᱩ ᱨᱚᱯᱚᱲ ᱦᱩᱭᱮᱱ᱾ ᱮ ᱟᱫᱚᱼᱼ ᱠᱟᱴᱟᱭ ᱱᱟ ᱠᱟᱴᱤᱡ ᱜᱤᱫᱽᱨᱟᱹ ᱥᱮ ᱪᱮᱫᱞᱮᱠᱟ, ᱟᱫᱚ ᱠᱩᱞᱤ ᱠᱤᱫᱤ‌ ᱠᱷᱟᱡ ᱚᱱᱤᱭ ᱞᱟᱹᱭ ᱫᱟ ᱵᱟᱞᱤᱧ ᱠᱟᱴᱟᱣ ᱠᱟᱫᱟ᱾ ᱟᱫᱚ ᱟᱞᱤᱧ ᱞᱟᱹᱭᱟ ᱚᱱᱟ ᱫᱚ, ᱛᱟᱦᱚᱞᱮ ᱠᱟᱴᱟᱭ ᱱᱟ ᱯᱟᱞᱮ, ᱦᱮᱸ ᱦᱮᱸ᱾
ᱟᱨ ᱫᱚᱢᱮ ᱚᱝᱠᱟ ᱤᱧ ᱠᱤᱪᱷᱩᱧ ᱧᱮᱞ ᱠᱮᱜ-ᱟ, ᱤᱧ ᱦᱚᱸ ᱚᱝᱠᱟ ᱵᱟᱨᱭᱟ ᱯᱮᱭᱟ ᱜᱮᱫ ᱵᱟᱲᱟᱣ ᱠᱟᱱ ᱛᱤᱧ ᱜᱮᱭᱟ ᱦᱟᱸᱜ᱾ ᱟᱫᱚ ᱚᱱᱟ ᱜᱤᱧᱼᱼ ᱛᱚ ᱚᱱᱟ ᱜᱤᱧ ᱦᱩᱫᱤᱥᱮᱜ-ᱟ, ᱵᱚᱞᱮ ᱡᱮ ᱱᱚᱜ-ᱚᱭ ᱡᱮ ᱵᱩᱱ ᱠᱚᱞᱮᱜ- ᱟ ᱛᱚ ᱟᱫᱚ ᱠᱚᱞ ᱠᱚᱞ ᱠᱟᱛᱮᱫ ᱫᱚ ᱦᱟᱸᱜ ᱟᱫᱚ, ᱡᱟᱦᱟᱸ ᱵᱚᱱ ᱨᱚᱯᱚᱲ ᱠᱮᱜᱼᱟ ᱾ ᱨᱚᱯᱚᱲ ᱨᱚᱯᱚᱲ ᱛᱟᱨᱮᱜᱮ ᱡᱩᱫᱤ, ᱱᱚᱜᱼᱚᱭ ᱠᱟᱴᱟᱜ ᱠᱟᱱᱟ ᱠᱚᱞ ᱟᱫᱚ ᱚᱱᱟ ᱫᱚ ᱦᱟᱸᱜ ᱟᱨ ᱨᱤᱡᱮᱠᱴᱚᱜ ᱛᱟᱵᱚᱱᱟ ᱥᱮ ᱚᱠᱟ ᱞᱮᱠᱟ, ᱦᱟᱸᱜ ᱠᱚ ᱞᱟᱹᱭ ᱫᱟᱦᱟᱜ ᱱᱚᱣᱟ ᱫᱚ ᱾
ᱴᱷᱤᱠ ᱴᱷᱤᱠ ᱨᱤᱡᱮᱠᱴᱚᱜ ᱜᱮᱭᱟ ᱦᱮᱸ ᱚᱱᱟ ᱫᱚ ᱾
ᱦᱩᱸ, ᱦᱩᱸ, ᱦᱩᱸ ᱟᱨ ᱱᱚᱝᱠᱟ, ᱦᱚᱸ ᱦᱳᱭᱩᱜ ᱠᱟᱱᱟ ᱡᱮ ᱠᱚᱞᱟᱢ ᱠᱟᱛᱷᱟ ᱦᱳᱭᱩᱜ ᱠᱟᱱᱟ ᱦᱳᱣᱟᱴᱥᱮᱯ ᱨᱮ, ᱡᱮ ᱢᱟ ᱛᱟᱦᱚᱞᱮ ᱞᱟᱝ ᱜᱟᱯᱟᱞ ᱢᱟᱨᱟᱣᱟ, ᱟᱫᱚ ᱛᱟᱦᱞᱮ ᱱᱚᱰᱮ ᱦᱮᱡᱮ ᱦᱮᱸ ᱠᱚ ᱞᱟᱹᱭᱮᱫᱼᱟ, ᱟᱨ ᱚᱸᱰᱮ ᱤᱭᱟᱹ ᱠᱟᱛᱮᱜ ᱠᱚᱞ ᱦᱩᱭᱩᱜ ᱠᱟᱱᱟ, ᱛᱚᱠᱷᱚᱱ ᱫᱚ ᱦᱟᱸᱜ ᱵᱟᱠᱚ ᱨᱤᱥᱤᱵᱮᱜᱼᱟ ᱾
ᱴᱷᱤᱠ ᱴᱷᱤᱠ ᱦᱮᱸ ᱦᱮᱸ ᱱᱚᱝᱠᱟ ᱦᱩᱭᱩᱜ ᱠᱟᱱ ᱜᱮᱭᱟ, ᱢᱟᱱᱮ ᱡᱮ ᱱᱤᱡᱮᱨᱟᱜ ᱯᱷᱟᱭᱫᱟ ᱠᱚ ᱧᱮᱞ ᱮᱫᱟ ᱾
ᱦᱩᱸ ᱦᱩᱸ᱾
ᱚᱱᱠᱟ ᱫᱚ ᱵᱟᱝ ᱵᱷᱟᱹᱜᱮᱭᱟ ᱢᱟᱱᱮ, ᱡᱚᱛᱚᱜ ᱜᱮ ᱥᱟᱦᱟᱡᱚ ᱞᱟᱹᱠᱛᱤ ᱠᱟᱱᱟ, ᱪᱮᱫᱟᱜ ᱥᱮ ᱟᱡ ᱠᱚᱞᱟᱢ ᱠᱟᱱᱟ ᱟᱡ ᱟᱡᱟᱜ ᱦᱚᱸ ᱠᱚᱞ ᱨᱤᱥᱤᱵᱷ ᱦᱩᱭᱩᱜᱼᱟ ᱾
ᱦᱩᱸ, ᱦᱩᱸ, ᱡᱚᱛᱚ ᱦᱚᱲ ᱜᱮ ᱢᱤᱫ ᱠᱟᱹᱢᱤ ᱜᱮ ᱢᱮᱱᱟᱜᱮ ᱦᱮᱱᱟᱜ ᱛᱟᱵᱚᱱᱟ, ᱡᱚᱛᱚ ᱦᱚᱲᱼᱟᱜ ᱜᱮ ᱤᱭᱟᱹ ᱫᱚᱨᱠᱟᱨ ᱢᱮᱱᱟᱜ ᱟᱠᱟᱫ ᱛᱟᱵᱚᱱᱟ ᱡᱮ ᱡᱚᱛᱚ ᱦᱚᱲ ᱜᱮ ᱠᱚᱢᱯᱞᱤᱴᱚᱜ ᱛᱟᱵᱚᱱ ᱢᱟ ᱾ ᱯᱩᱨᱟᱹᱜ ᱛᱟᱵᱚᱱ ᱢᱟ ᱾
ᱴᱷᱤᱠ ᱴᱷᱤᱠ ᱦᱮᱸ ᱟᱪᱪᱷᱟ ᱱᱚᱣᱟ ᱠᱚᱢᱯᱤᱭᱴ ᱫᱚ, ᱜᱚᱝᱠᱮ ᱜᱟᱯᱟ ᱛᱮᱥᱮ ᱛᱮᱦᱮᱧ ᱛᱮᱜᱮ ᱾
ᱟᱫᱚ ᱦᱟᱸᱜ ᱚᱱᱟᱜᱮ ᱦᱟᱸᱜ ᱧᱮᱞᱚᱜ ᱠᱟᱱᱟ, ᱦᱟᱸᱜ ᱛᱮᱤᱦᱤᱧ ᱛᱮᱜᱮ ᱥᱮ ᱦᱩᱭᱩᱜ ᱠᱟᱱᱟ ᱥᱮ ᱵᱟᱝ ᱦᱟᱜ ᱾ ᱟᱫᱚ ᱦᱩᱭ ᱞᱮᱱᱠᱷᱟᱱ ᱢᱟ ᱦᱟᱸᱜ ᱵᱷᱟᱜᱤᱜᱤ ᱜᱮ, ᱟᱫᱚ ᱵᱟᱝ ᱦᱩᱭ ᱞᱮᱱᱠᱷᱟᱱ ᱫᱚᱦᱟᱜ ᱟᱫᱚ ᱧᱮᱞ ᱦᱩᱭᱩᱜ ᱠᱟᱱᱟ, ᱟᱨ ᱜᱟᱯᱟ ᱛᱮ ᱢᱮᱱᱟᱜ-ᱟ ᱾
ᱛᱮᱦᱤᱧ ᱜᱮ ᱡᱩᱫᱤ ᱚᱱᱠᱟ ᱠᱚᱢᱯᱞᱤᱴ ᱠᱷᱟᱱ ᱫᱚ ᱜᱚᱝᱠᱮ ᱛᱮᱦᱮ ᱫᱚ ᱵᱟᱝ ᱠᱚᱢᱯᱞᱤᱴ ᱫᱚ-ᱟ, ᱪᱮᱫᱟᱜ ᱥᱮ ᱪᱟᱨᱡᱽ ᱦᱚᱸ ᱠᱚᱢ ᱜᱮᱭᱟ ᱱᱤᱛᱚᱜ ᱟᱨ ᱪᱟᱨᱡᱽ ᱵᱟᱹᱭᱥᱟᱹᱣ ᱦᱳᱭᱩᱜᱼᱟ ᱱᱟᱦᱟᱜ ᱾
ᱦᱮᱸ ᱟᱫᱚ ᱦᱟᱸᱜ‌ ᱯᱚᱨᱮ ᱛᱮ ᱜᱟᱟᱞᱢᱟᱨᱟᱣ ᱦᱩᱭᱩᱜᱼᱟ, ᱩᱱᱫᱚᱟᱸᱜ ᱱᱤᱭᱟᱹᱴᱟᱜ ᱞᱟᱝ ᱠᱚᱞ ᱞᱟᱦᱟ ᱠᱟᱜ ᱜᱮ ᱦᱟᱸᱜ ᱾ ᱨᱚᱯᱚᱲ ᱞᱮᱱᱜᱮᱞᱟᱝ ᱦᱮᱸᱥᱮ ᱾ ᱟᱫᱚ ᱢᱮᱱᱟᱜ ᱵᱚᱱ ᱜᱮᱭᱟ ᱦᱟᱸᱜ, ᱢᱮᱱᱟᱜ ᱵᱚᱱᱟ ᱛᱤᱱᱟᱹᱜ ᱜᱟᱱ ᱦᱚᱲ ᱢᱮᱱᱟᱜ ᱵᱚᱱᱟ ᱟᱫᱚ ᱾ ᱡᱟᱦᱟᱸ ᱞᱮᱠᱟ ᱡᱩᱫᱤ ᱵᱚᱱ ᱨᱚᱲ, ᱨᱟᱯ ᱞᱮᱠᱷᱟᱱ ᱜᱮ ᱦᱳᱭᱩᱜᱼᱟ ᱟᱨᱠᱤ ᱾
ᱴᱷᱤᱠ-ᱴᱷᱤᱠ, ᱦᱮᱸ ᱦᱮᱸ᱾
ᱦᱳᱭᱥᱮ ᱟᱫᱚ ᱦᱟᱸᱜ ᱜᱚᱝᱠᱮ, ᱟᱹᱞᱤᱧ ᱚᱱᱟ ᱛᱟᱞᱟ ᱛᱮᱜᱮ ᱞᱤᱧ ᱞᱟᱹᱭᱼᱟ ᱾ ᱜᱚᱢᱠᱮ ᱟᱯᱮ ᱫᱚ ᱥᱩᱠᱨᱤ ᱠᱚᱫᱚ, ᱵᱤᱨ ᱫᱤᱥᱚᱢ ᱥᱮ ᱚᱠᱟ ᱞᱮᱠᱟ ᱦᱟᱸᱜ ᱠᱟᱱᱟ ᱯᱮ ᱦᱟᱸᱜ?
ᱦᱮᱸ ᱟᱞᱮ ᱫᱚ ᱦᱟᱸᱜ ᱵᱤᱨ ᱫᱤᱥᱚᱢ ᱜᱮ, ᱟᱫᱚ ᱵᱤᱨ ᱞᱟᱹᱭ ᱞᱮᱠᱷᱟᱱ ᱵᱤᱨ ᱥᱩᱠᱨᱤ ᱠᱚ?
ᱦᱳᱭ,
ᱢᱟᱱᱮ ᱱᱚᱛᱮ ᱫᱚ ᱱᱟᱜ ᱵᱤᱨ ᱫᱚ ᱢᱮᱱᱟᱜ ᱜᱮᱭᱟ, ᱟᱫᱚ ᱵᱤᱨ ᱥᱩᱠᱨᱤ ᱠᱚᱫᱚ ᱚᱱᱠᱟ ᱵᱟᱹᱱᱩᱜ ᱠᱚᱣᱟ ᱦᱮᱸ ᱾
ᱟᱪᱪᱷᱟ, ᱟᱪᱪᱷᱟ᱾
ᱡᱟᱥᱴ ᱤᱭᱟᱹ ᱠᱚᱠᱚ ᱧᱟᱢ ᱵᱟᱲᱟᱜ ᱜᱮᱭᱟ, ᱡᱮᱢᱚᱱ ᱠᱩᱞᱟᱹᱭ ᱠᱚᱠᱚ ᱧᱟᱢ ᱵᱟᱲᱟᱜᱼᱟ, ᱠᱩᱞᱟᱹᱭ ᱠᱚ ᱦᱟᱰᱜᱟᱨ ᱠᱚ ᱛᱩᱭᱩ ᱠᱚ ᱩᱱᱠᱩ ᱠᱚᱜᱮ ᱢᱮᱱᱟᱜ ᱠᱚᱣᱟ ᱾
ᱢᱟᱨᱟᱝ ᱵᱤᱨ ᱫᱚ ᱵᱟᱝ ᱠᱟᱱᱟ ᱦᱟᱸᱜ?
ᱦᱮᱸ ᱢᱟᱨᱟᱝ ᱵᱤᱫ ᱫᱟ ᱩᱱᱟᱜ ᱵᱟᱝ ᱠᱟᱱᱟ, ᱞᱟᱹᱭ ᱟᱠᱚ ᱯᱟᱹᱦᱤᱞ ᱢᱟᱨᱟᱝ ᱵᱤᱨ ᱛᱟᱦᱮᱸ ᱠᱟᱱᱟ, ᱱᱮᱛᱟᱨ ᱫᱚ ᱦᱟᱜ, ᱥᱟᱦᱟᱱ ᱠᱚ ᱢᱟᱜ ᱢᱟᱜ ᱛᱮᱠᱚ ᱢᱟᱜ ᱤᱭᱟᱹ ᱪᱟᱵᱟ ᱠᱟᱫᱟ ᱾ ᱩᱱᱟᱹᱜ ᱢᱟᱨᱟᱝ ᱢᱟᱨᱟᱝ ᱫᱟᱨᱮ ᱠᱚᱦᱚᱸ ᱵᱟᱹᱱᱩᱜ ᱟᱱᱟᱺ
ᱦᱩᱸ ᱦᱩᱸ᱾ ᱟᱨ ᱱᱚᱣᱟ ᱫᱟᱜ ᱡᱟᱹᱯᱩᱫ ᱚᱠᱛᱚ ᱫᱚ ᱦᱟᱸᱜ ᱢᱮᱱᱟᱠᱚ ᱥᱩᱠᱨᱤ ᱠᱚᱦᱚᱸ ᱡᱟᱹᱥᱛᱤ ᱠᱚ ᱧᱟᱢᱚᱜᱼᱟ᱾ ᱟᱨ ᱟᱞᱮ ᱥᱮᱱ ᱫᱚ ᱦᱟᱸᱜ ᱟᱞᱮ ᱥᱮᱱ ᱫᱚ ᱦᱟᱸᱜ ᱞᱤᱧ ᱞᱟᱹᱭᱼᱟ ᱦᱟᱸᱜ ᱟᱞᱮ ᱥᱮᱱ ᱦᱚᱸ ᱵᱤᱨ ᱫᱤᱥᱚᱢ ᱠᱟᱱ ᱜᱮᱭᱟ᱾ ᱢᱮᱱᱠᱷᱟᱱ ᱟᱞᱮ ᱫᱚ ᱟᱹᱰᱤ ᱟᱹᱰᱤ ᱟᱹᱰᱤ ᱡᱚᱯᱚᱜ ᱨᱮᱜᱮ ᱢᱮᱱᱟᱜ ᱞᱮᱭᱟ ᱵᱤᱨ ᱠᱷᱚᱱ ᱫᱚ᱾
ᱴᱷᱤᱠ ᱴᱷᱤᱠ ᱟᱫᱚ ᱚᱱᱛᱮ ᱫᱚ ᱢᱟᱱᱮ ᱥᱩᱠᱨᱤ ᱠᱚ ᱧᱟᱢᱚᱜ ᱜᱮᱭᱟ ᱵᱤᱨ ᱥᱩᱠᱨᱤ ᱠᱚ?
ᱦᱳᱭ ᱦᱳᱭ ᱫᱚᱢᱮ ᱠᱚ ᱪᱟᱞᱟᱜ ᱜᱮᱭᱟ ᱜᱚᱡ ᱦᱚᱸ᱾ ᱟᱞᱮ ᱱᱚᱣᱟ ᱠᱚᱨᱮ ᱠᱷᱚᱱ ᱫᱚ᱾ ᱟᱫᱚ ᱛᱤᱦᱤᱧ ᱜᱟᱯᱟ ᱫᱚ ᱱᱚᱜᱚᱭ ᱠᱟᱹᱢᱤ ᱚᱠᱛᱚ ᱠᱟᱱᱟ ᱵᱟᱝ ᱟᱫᱚ ᱚᱱᱟᱛᱮ ᱦᱟᱸᱜ ᱵᱟᱠᱩ ᱵᱟᱠᱚ ᱩᱰᱩᱠ ᱫᱟᱲᱮᱭᱟᱜ ᱠᱟᱱᱟ᱾ ᱚᱱᱛᱮ ᱠᱟᱹᱢᱤᱥᱚᱱ ᱠᱚ ᱪᱟᱞᱟᱜ ᱠᱟᱱᱟ ᱠᱷᱮᱛ ᱵᱟᱹᱫᱽ ᱠᱚᱛᱮ ᱜᱮ᱾ ᱟᱨ ᱵᱟᱠᱷᱟᱱ ᱫᱚ ᱦᱟᱸᱜ ᱚᱱᱠᱟ ᱫᱚ ᱜᱚᱡ ᱥᱮ-ᱥᱮᱸᱫᱽᱨᱟ ᱠᱚᱫᱚ ᱦᱟᱸᱜ ᱟᱹᱰᱤ ᱡᱟᱹᱥᱛᱤ ᱠᱚ ᱪᱟᱞᱟᱜ ᱛᱟᱦᱮᱸᱱᱟ᱾ ᱟᱨ ᱛᱟᱞᱦᱮ ᱜᱚᱝᱠᱮ ᱟᱯᱮ ᱟᱛᱩ ᱠᱚᱨᱮ ᱫᱚ ᱴᱚᱞᱟ ᱠᱚᱨᱮ ᱫᱚ ᱦᱟᱸᱜ ᱠᱚ ᱪᱟᱥ ᱠᱚᱶᱟ ᱥᱮ ᱵᱟᱝ ᱦᱟᱸᱜ ᱥᱩ ᱠᱟᱹᱴᱤᱡ ᱠᱚᱫᱚ᱾
ᱞᱟ ᱵᱤᱱ᱾